ᱦᱮᱞᱳ᱾
ᱦᱮᱸ ᱜᱚᱝᱠᱮ ᱡᱚᱸᱦᱟᱨ ᱜᱮ᱾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
ᱟᱹᱞᱤᱧ ᱟᱹᱵᱤᱱᱟᱜ ᱱᱮᱴᱣᱟᱨᱠ ᱧᱮᱞ ᱵᱤᱱ ᱛᱟᱵᱮᱱᱟ ᱟᱹᱞᱤᱧ ᱫᱚ ᱴᱷᱤᱠ ᱜᱮᱭᱟ ᱱᱮᱴᱣᱟᱨᱠ ᱛᱟᱹᱞᱤᱧ᱾
ᱟᱪᱪᱷᱟ ᱟᱪᱪᱷᱟ ᱟᱹᱞᱤᱧ ᱦᱚᱸ--᱾ ᱟᱪᱪᱷᱟ ᱱᱮᱴᱣᱟᱨᱠ ᱥᱮᱫ ᱞᱤᱧ ᱪᱟᱞᱟᱜ ᱠᱟᱱᱟ ᱛᱚ ᱟᱹᱞᱤᱧ ᱦᱚᱸ ᱢᱚᱡᱽ ᱥᱮᱫ᱾
ᱦᱮᱸ ᱦᱮᱸ ᱱᱮᱴᱣᱟᱨᱠ ᱥᱮ ᱱᱮᱴᱣᱟᱨ᱾
ᱦᱮᱸ ᱱᱤᱛᱳᱜ ᱱᱟᱯᱟᱭ ᱜᱮ ᱟᱸᱡᱚᱢᱚᱜ ᱠᱟᱱᱟ? ᱾
ᱦᱮᱸ ᱱᱮᱛᱚᱜ ᱱᱟᱯᱟᱭ ᱜᱮ ᱟᱡᱚᱢᱚᱜ ᱠᱟᱱ ᱛᱚᱵᱮᱱ ᱢᱚᱡᱽ ᱜᱮ᱾ ᱛᱟᱦᱚᱞᱮ ᱪᱮᱫ ᱵᱤᱱ ᱪᱤᱠᱟᱭ ᱫᱟ ᱦᱮᱸ ᱱᱟᱯᱟᱭ ᱵᱟᱲᱟ ᱜᱮ ᱟᱞᱮ ᱫᱚ ᱟᱯᱮ᱾
ᱟᱞᱮ ᱦᱚᱸ ᱛᱚᱵᱮ ᱪᱮᱫ ᱠᱚ ᱪᱮᱠᱟ ᱵᱟᱲᱟ ᱦᱩᱭᱩᱜ ᱠᱟᱱᱟ᱾
ᱱᱤᱛᱚᱜ ᱫᱚ ᱱᱚᱜᱼᱚᱭ ᱜᱟᱹᱭ ᱜᱩᱯᱤ ᱥᱮᱫ ᱞᱤᱧ ᱦᱮᱡ ᱟᱠᱟᱱᱟ ᱜᱟᱹᱭ ᱠᱚᱞᱤᱧ ᱟᱲᱟᱜ ᱠᱟᱜ ᱠᱚᱣᱟ ᱰᱟᱝᱨᱤ ᱠᱚ᱾ ᱰᱟᱝᱨᱟ ᱠᱚ ᱢᱮᱨᱚᱢ ᱠᱚ᱾
ᱛᱚᱵᱮ ᱪᱟᱥᱟ ᱵᱟᱥᱟ ᱠᱚᱫᱚ ᱦᱩᱭ ᱵᱟᱲᱟᱜ ᱠᱟᱱ ᱜᱮᱭᱟ᱾
ᱦᱩᱸ--᱾ ᱦᱮᱸ ᱪᱟᱥ ᱵᱟᱥ ᱠᱚᱫᱚ ᱦᱩᱭ ᱵᱟᱲᱟᱜ ᱠᱟᱱ ᱜᱮᱭᱟ ᱢᱤᱫ ᱵᱟᱨ᱾ ᱫᱟᱜ ᱢᱟ ᱱᱟᱜ ᱵᱟᱭ ᱫᱟᱜᱮᱜᱼᱟ᱾ ᱡᱟᱦᱟᱸ ᱛᱤᱱᱟᱹᱜ ᱢᱤᱫ ᱵᱟᱨ ᱥᱚᱰᱚᱜ ᱥᱚᱰᱚᱜ ᱛᱮ ᱡᱟᱦᱟᱸ ᱠᱚ ᱫᱟᱜ ᱟᱠᱟᱱᱟ ᱚᱱᱮ ᱚᱱᱟ ᱠᱚᱜᱮ ᱪᱟᱥ ᱠᱚ᱾
ᱦᱳᱭ ᱟᱞᱮ ᱥᱮᱫ ᱦᱚᱸ ᱱᱤᱝᱠᱟ ᱜᱮ᱾ ᱟᱞᱮ ᱥᱮᱫ ᱦᱚᱸ ᱫᱟᱜ ᱢᱚᱛᱚ ᱢᱚᱡᱽ ᱛᱮᱦᱚᱸ ᱵᱟᱭ ᱫᱟᱜᱮᱜ ᱠᱟᱱ᱾
ᱦᱳᱭ ᱾ ᱪᱟᱸᱫᱚ ᱵᱚᱸᱜᱟ ᱵᱟᱭ ᱫᱟᱜ ᱟᱵᱚᱱ--᱾ ᱠᱟᱱᱟ ᱟᱨ ᱪᱮᱫ ᱮᱢ ᱪᱤᱠᱟᱹ ᱫᱟᱲᱮᱭᱟᱜᱼᱟ ᱥᱮ ᱵᱟᱝ ᱼᱟ ᱡᱟᱦᱟᱱᱟᱜ ᱵᱚᱱ ᱠᱟᱹᱭ ᱟᱠᱟᱫᱼᱟ ᱵᱚᱱ᱾ ᱡᱟᱦᱟᱸ ᱫᱚᱥ ᱟᱠᱟᱫ ᱵᱚᱱ ᱡᱟᱦᱟᱸ ᱞᱮᱠᱟᱞᱮ ᱴᱷᱤᱠᱟᱹᱭᱮᱫᱟ ᱚᱱᱟ ᱞᱟᱹᱜᱤᱫ ᱵᱟᱭ ᱫᱟᱜ ᱟᱵᱚᱱ ᱠᱟᱱᱟ᱾
ᱛᱚᱵᱮ ᱱᱚᱝᱠᱟ ᱵᱟᱭ ᱫᱟᱜ--᱾ ᱤᱧ ᱢᱮᱱᱫᱟ ᱱᱤᱝᱠᱟ ᱵᱟᱭ ᱫᱟᱲᱮᱜ ᱠᱷᱟᱡ ᱛᱚᱵᱮ ᱪᱮᱫ ᱠᱚ ᱪᱮᱠᱟ ᱵᱟᱲᱟᱭᱮᱫ ᱛᱟᱭᱟ ᱡᱟᱹᱱᱤᱡ ᱾
ᱟᱞᱮ ᱱᱤᱛᱚᱜ ᱫᱚ ᱦᱟᱜ ᱵᱟᱭ ᱫᱟᱜ ᱠᱟᱨᱚᱱ ᱛᱮ ᱪᱮᱫ ᱫᱚ ᱵᱟᱝᱞᱮ ᱪᱤᱠᱟᱹᱭᱟ, ᱚᱲᱟᱜ ᱠᱚᱨᱮ ᱜᱮ ᱢᱮᱱᱟᱜ ᱞᱮᱭᱟ᱾ ᱟᱨ ᱢᱤᱫ ᱵᱟᱨ ᱫᱟᱜ ᱟᱠᱟᱱ ᱛᱟᱦᱮᱸᱫᱱᱟ ᱦᱮᱸ ᱥᱮ ᱚᱱᱟ ᱫᱚ ᱱᱟᱜ ᱞᱮ᱾ ᱦᱩᱭ ᱪᱤᱠᱟᱹᱣ ᱟᱠᱟᱟᱜᱼᱟ, ᱟᱨ ᱱᱤᱛᱚᱜ ᱫᱚ ᱦᱟᱜ ᱚᱲᱟᱜ ᱠᱚᱨᱮ ᱜᱮ ᱢᱮᱱᱟᱜ ᱞᱮᱭᱟ ᱫᱟᱜ᱾ ᱥᱮᱨᱢᱟ ᱡᱟᱹᱲᱤ ᱫᱟᱜ ᱜᱮ ᱱᱟᱦᱟᱜ ᱞᱮ ᱛᱟᱸᱜᱤ᱾ ᱫᱟᱨᱟᱢ ᱠᱟᱜ ᱵᱟᱭ ᱫᱟᱜᱼᱟ ᱚᱱᱟ ᱦᱚᱨ ᱚᱱᱠᱟ ᱦᱚᱸᱚᱛ᱾ ᱡᱚᱛᱚᱣᱟᱜ ᱜᱮ ᱦᱩᱭ ᱡᱩᱛ ᱠᱟᱱᱟ᱾
ᱯᱩᱢᱯᱩ ᱛᱚ ᱵᱟᱯᱮ ᱤᱭᱟᱹ ᱛᱮ᱾
ᱪᱮᱫ ᱵᱤᱱ ᱞᱟᱹᱭᱫᱟ᱾
ᱢᱮᱱᱫᱟᱹᱧ ᱯᱚᱢᱯᱩ ᱫᱚ ᱤᱭᱟᱹ ᱛᱮ᱾
ᱟᱪᱪᱷᱟ ᱥᱮᱞᱚ ᱠᱚᱛᱮ ᱚᱱᱟ ᱵᱮᱱ ᱞᱟᱹᱭ ᱫᱟ ᱥᱮ᱾
ᱦᱮᱸ ᱦᱮᱸ
ᱦᱮᱸ ᱚᱱᱟ ᱠᱚᱫᱚ ᱱᱟᱜ ᱟᱞᱮ ᱚᱱ ᱚᱱᱠᱟ ᱵᱮᱵᱚᱥᱛᱷᱟ ᱵᱟᱹᱱᱩᱜᱼᱟ ᱚᱱᱠᱟ ᱫᱟᱜ ᱨᱮᱱᱟᱜ᱾ ᱛᱚ ᱚᱱᱟ ᱠᱚᱛᱮ ᱫᱚ ᱱᱟᱜ ᱵᱟᱝ ᱤᱭᱟᱹᱭ ᱫᱟ᱾ ᱡᱚᱛᱚ ᱥᱮᱨᱢᱟ ᱡᱟᱹᱲᱤ ᱫᱟᱜ ᱛᱮᱜᱮ ᱦᱳᱭ᱾ ᱚᱱᱟ ᱵᱷᱚᱨᱥᱟ ᱜᱮ ᱢᱮᱱᱟᱜ ᱞᱮᱭᱟ ᱚᱱᱟ ᱥᱮᱨᱢᱟ ᱫᱚ ᱵᱟᱭ ᱫᱟᱜ ᱠᱮ᱾᱾ ᱟᱫᱚ ᱦᱟᱜ ᱟᱫᱚ ᱵᱟᱝᱞᱮ ᱪᱟᱥ ᱫᱟᱲᱮᱭᱟᱜ-ᱟ᱾
ᱦᱮᱸ ᱦᱮᱸ
ᱦᱳᱭ ᱚᱱᱮ ᱚᱱᱠᱟ᱾ ᱟᱨ ᱦᱮ ᱱᱤᱛᱚᱜ ᱫᱚ ᱦᱟᱜ ᱚᱱᱮ ᱦᱩᱲᱩ ᱤᱨ᱾ ᱟᱨ ᱮᱴᱟᱜᱟᱜ ᱠᱚᱢᱟ ᱱᱟᱜ ᱵᱟᱝᱟ ᱪᱟᱥ ᱫᱚ ᱱᱟᱜ᱾ ᱮᱴᱟᱜᱟᱜ ᱠᱚᱫᱚ ᱢᱟ ᱞᱟᱦᱟ ᱛᱮᱞᱮ ᱪᱟᱥ ᱟᱠᱟᱫ-ᱟ, ᱦᱩᱭᱮᱱᱟ ᱢᱤᱫ ᱪᱟᱸᱫᱚ ᱜᱟᱱ᱾ ᱚᱱᱟ ᱡᱚᱰᱨᱟ ᱠᱚᱱᱟᱜ ᱵᱟᱲᱜᱮ ᱨᱮ ᱱᱤᱡᱮᱨ ᱵᱟᱲᱜᱮ ᱨᱮ᱾ ᱡᱚᱱᱰᱨᱟ ᱵᱷᱮᱰᱣᱟ ᱜᱷᱟᱸᱜᱽᱨᱟ ᱚᱱᱟ ᱠᱚ ᱚᱱᱮ ᱚᱱᱟ ᱠᱚ ᱟᱨ᱾ ᱟᱨ ᱤᱱᱟᱹ ᱜᱮ᱾
ᱟᱨ ᱪᱮᱫ ᱠᱚ ᱪᱟᱥ ᱵᱟᱲᱟ ᱦᱩᱭᱩᱜ᱾
ᱦᱮᱸ ᱞᱟᱹᱭ ᱵᱮᱱ᱾
ᱢᱟᱱ ᱪᱮᱫ ᱠᱚ ᱪᱟᱥ ᱵᱟᱲᱟ ᱦᱩᱭᱩᱜ ᱠᱟᱱᱟ ᱟᱨ ᱪᱮᱫ ᱠᱚᱯᱮ ᱪᱟᱥ ᱵᱟᱲᱟᱭᱮᱫ ᱛᱮ ᱚᱱᱛᱮ ᱫᱚ᱾
ᱟᱨ ᱱᱤᱛᱚᱜ ᱫᱚ ᱦᱟᱜ᱾ ᱮᱴᱟᱜᱟᱜ ᱫᱚ ᱦᱟᱜ ᱟᱨ ᱪᱮᱫ ᱦᱚ ᱵᱟᱞᱮ ᱪᱟᱥᱮ-ᱟ ᱡᱟᱸᱦᱟᱭ ᱠᱚ ᱦᱟᱜ ᱵᱟᱠ᱾ ᱫᱟᱜ ᱟᱠᱟᱱᱟ ᱟᱨ ᱵᱟᱝ ᱠᱚ᱾ ᱨᱚᱦᱚᱭ ᱟᱠᱟᱜ-ᱟ, ᱚᱱᱟ ᱠᱚᱜᱮ ᱠᱚ ᱨᱚᱦᱚᱭ ᱵᱟᱲᱟᱭᱮᱼᱟ ᱟᱨ ᱡᱟᱸᱦᱟ᱾ ᱵᱟᱭ ᱫᱟᱜ ᱠᱟᱱᱟ ᱟᱨ ᱩᱱᱠᱩ ᱪᱮᱫ ᱠᱚ ᱪᱤᱠᱟᱹᱭᱟ ᱮᱴᱟᱜᱟᱜ ᱫᱚ ᱱᱟᱜ ᱵᱟᱝᱞᱮ ᱪᱤᱠᱟᱹ ᱵᱟᱲᱟᱭᱟ᱾ ᱠᱟᱹᱢᱤ ᱠᱚᱫᱚ ᱱᱟᱜ ᱤᱱᱟᱹᱜᱮ ᱫᱟᱜ᱾ ᱫᱟᱜ ᱥᱮᱨᱢᱟ ᱫᱟᱜ ᱜᱮ ᱱᱟᱜ ᱞᱮ ᱛᱟᱸᱜᱤ ᱟᱠᱟᱜ-ᱟ, ᱤᱱᱟᱹ ᱜᱮ᱾ ᱟᱸ ᱟᱯᱮ ᱫᱚ ᱪᱮᱫ ᱠᱚᱯᱮ ᱪᱟᱥ ᱵᱟᱲᱟᱭᱮᱫᱟ ᱱᱤᱛᱚᱜ ᱫᱚ ᱦᱟᱜ᱾
ᱟᱞᱮ ᱦᱚᱸ ᱱᱮ ᱦᱩᱲᱩ ᱠᱚᱜᱮ ᱥᱮᱨᱢᱟ ᱫᱟᱜ ᱦᱚᱸᱞᱮ ᱛᱟᱹᱜᱤ ᱟᱠᱟᱫᱟ ᱛᱮ᱾ ᱡᱟᱹᱥᱛᱤ ᱱᱚᱛᱮ ᱥᱮᱨᱢᱟ ᱫᱟᱜ ᱛᱮᱜᱮ ᱠᱚ ᱤᱭᱟᱹᱭ ᱟᱨ ᱱᱚᱛᱮ᱾ ᱱᱤᱭᱟᱹ ᱠᱚ ᱪᱟᱥ ᱵᱟᱜᱟᱣ ᱠᱟᱛᱮᱫ ᱦᱟᱜ ᱟᱨᱦᱚᱸ ᱤᱭᱟᱹ ᱠᱚ ᱪᱟᱥ ᱵᱟᱲᱟ ᱦᱩᱭᱩᱜ-ᱟ᱾ ᱮᱱᱛᱮ ᱱᱟᱣᱟᱱᱟᱜ ᱥᱮᱥᱟᱱ ᱨᱮ ᱛᱷᱚᱲᱟ ᱜᱟᱱ ᱱᱟᱣᱟ ᱱᱟᱣᱟ ᱠᱚ᱾
ᱱᱟᱣᱟ ᱱᱟᱣᱟ ᱱᱟᱛᱚ ᱪᱮᱫ ᱯᱮ ᱪᱟᱥ ᱮᱫᱟ ᱾
ᱥᱮ ᱦᱩᱲᱩ ᱠᱚ ᱪᱟᱵᱟ ᱞᱮᱱ ᱠᱷᱟᱱᱡ ᱢᱟ ᱦᱟᱱᱛᱮ ᱜᱩᱦᱩᱢ ᱠᱚ᱾
ᱟᱪᱪᱷᱟ ᱛᱟᱦᱚᱞᱮ ᱟᱯᱮ ᱥᱮᱫ ᱜᱩᱦᱩᱢ ᱠᱚᱠᱚ ᱪᱟᱥ ᱜᱮᱭᱟ᱾
ᱵᱷᱩᱴ, ᱚᱱᱠᱟ ᱥᱚᱵᱡᱤ ᱨᱮᱢᱟ ᱟᱹᱞᱩ ᱵᱮᱸᱜᱟᱲ ᱠᱚ, ᱫᱟᱹᱞ ᱫᱟᱹᱞ ᱠᱚ ᱨᱟᱦᱮᱲ ᱫᱟᱹᱞ,
ᱦᱳᱭ ᱦᱳᱭ, ᱜᱚᱝᱠᱮ ᱞᱟᱹᱭ ᱮᱜ ᱟᱹᱞᱤᱧ ᱟᱵᱤᱱᱟᱜ ᱱᱮᱴᱣᱟᱨᱠ ᱵᱤᱱ ᱥᱮ ᱵᱮᱥ ᱞᱮᱠᱷᱟᱱ ᱵᱤᱱ ᱱᱟᱯᱟᱭ ᱠᱚᱜ-ᱟ᱾ᱱᱮᱴᱣᱟᱨᱠ ᱠᱟᱹᱴᱤᱡ ᱵᱟᱭ ᱧᱟᱢᱮᱫ ᱛᱟᱹᱵᱤᱱᱟ᱾ ᱡᱟᱸᱦᱟ ᱞᱮᱠᱟᱞᱮ ᱴᱷᱤᱠᱟᱹᱭᱮᱫ-ᱟ᱾
ᱟᱪᱪᱷᱟ ᱟᱪᱪᱷᱟ ᱠᱷᱟᱱ ᱚᱱᱠᱟᱱ ᱡᱟᱭᱜᱟ ᱥᱮᱫ ᱤᱧ ᱪᱟᱞᱟᱜ ᱠᱟᱱᱟ᱾
ᱦᱮ ᱦᱮᱞᱳ,
ᱦᱮᱸ ᱢᱮᱱᱮᱫ ᱠᱟᱱ ᱛᱟᱦᱮᱱᱟᱹᱧ ᱛᱚᱵᱮ ᱱᱤᱭᱟᱹ ᱮᱯ ᱵᱟᱨᱮ ᱫᱚ ᱪᱮᱠᱟᱵᱮᱱ ᱵᱟᱰᱟᱭ ᱧᱟᱢ ᱠᱟᱫᱟ᱾
ᱟᱹᱞᱤᱧ ᱱᱚᱣᱟ ᱫᱚ ᱡᱚᱠᱷᱚᱱ ᱠᱷᱚᱱ ᱮᱛᱚᱦᱚᱵ ᱟᱠᱟᱱᱟ ᱛᱚᱠᱷᱚᱱ ᱠᱷᱚᱱ ᱜᱮᱞᱤᱧ ᱵᱟᱲᱟᱭ ᱧᱟᱢ ᱟᱠᱟᱫᱟ ᱟᱹᱞᱤᱧ᱾ ᱜᱨᱩᱯ ᱠᱚᱨᱮ ᱞᱤᱧ ᱮᱰ ᱛᱟᱦᱮᱱ ᱜᱮᱭᱟ ᱛᱚᱞᱤᱧ ᱛᱚ ᱱᱚᱣᱟ, ᱡᱚᱠᱷᱚᱱ ᱠᱷᱚᱱ ᱮᱛᱚᱦᱚᱵ ᱟᱠᱟᱜ ᱟᱹᱞᱤᱧ ᱯᱨᱚᱛᱷᱚᱢ ᱠᱷᱚᱱ ᱢᱮᱱᱟᱜ ᱞᱤᱧᱟ ᱱᱤᱛᱚᱜ ᱦᱟᱹᱨᱤᱡ ᱟᱨ ᱱᱤᱭᱟᱹ᱾
ᱡᱟᱸᱦᱟ ᱢᱮᱱᱟᱜ-ᱟ, ᱡᱟᱸᱦᱟ ᱨᱮ ᱱᱤᱛᱚᱜ ᱠᱷᱚᱱ ᱟᱵᱚ ᱵᱚᱱ ᱠᱟᱹᱢᱤᱭᱮᱫᱟ ᱟᱨ ᱱᱚᱣᱟ ᱞᱟᱦᱟ, ᱟᱨᱚ ᱢᱤᱫᱴᱟᱝ ᱚᱱᱠᱟ ᱜᱮ ᱛᱟᱸᱦᱮᱜ-ᱟ ᱯᱞᱟᱴᱯᱷᱚᱨᱚᱢ, ᱚᱱᱟ ᱨᱮᱦᱚᱸ ᱟᱹᱞᱤᱧ ᱫᱚᱞᱤᱧ ᱠᱟᱹᱢᱤ ᱟᱠᱟᱫᱟ ᱚᱱᱟ ᱢᱟᱱᱮ, ᱯᱮ ᱪᱟᱸᱫᱳ ᱞᱟᱦᱟ ᱟᱜ ᱚᱱᱟ ᱩᱱ ᱛᱚᱠᱷᱚᱱ ᱠᱷᱚᱱ ᱜᱮ ᱦᱳᱭ, ᱱᱤᱭᱟᱹ ᱠᱷᱚᱱ ᱞᱟᱦᱟ ᱦᱚᱸ ᱟᱨ ᱢᱤᱫᱴᱮᱱ ᱯᱞᱟᱴᱯᱷᱚᱨᱚᱢ ᱛᱟᱸᱦᱮ ᱞᱮᱱᱟ᱾ ᱦᱮᱸ,
ᱛᱟᱦᱮᱱᱟ ᱞᱮᱱᱟ ᱥᱮ,
ᱦᱳᱭ ᱦᱳᱭ ᱦᱳᱭ ᱚᱱᱟᱜᱮ ᱡᱚᱠᱷᱚᱱ ᱮᱛᱚᱦᱚᱵ ᱟᱠᱟᱱᱟ ᱛᱚᱠᱷᱚᱱ ᱠᱷᱚᱱ ᱜᱮᱞᱤᱧ,
ᱟᱹᱞᱤᱧ ᱦᱚᱸ ᱚᱱᱟ ᱨᱮᱜᱮᱞᱤᱧ ᱛᱟᱸᱦᱮ ᱠᱟᱱᱟ᱾ ᱟᱫᱚ ᱚᱱᱟ ᱪᱟᱵᱟᱭᱮᱱ ᱠᱷᱟᱱ ᱫᱚ ᱱᱤᱭᱟᱹ ᱞᱤᱧ ᱦᱮᱡ ᱮᱱᱟ ᱟᱹᱞᱤᱧ ᱦᱚᱸ᱾
ᱦᱳᱭ ᱦᱳᱭ ᱦᱳᱭ ᱚᱱᱮ ᱚᱱᱠᱟᱜᱮ ᱟᱨ ᱟᱹᱞᱤᱧ ᱫᱚ ᱱᱟᱦᱟᱜ ᱦᱮᱸ ᱞᱟᱹᱭᱮᱫ ᱟᱞᱤᱧ ᱟᱹᱞᱤᱧ ᱫᱚ ᱦᱟᱜ ᱢᱤᱫᱴᱟᱝ ᱯᱟᱹᱴᱷᱩᱣᱟᱹ ᱠᱟᱱᱟᱞᱤᱧ ᱛᱷᱚ᱾ ᱮᱠᱷᱟᱱ ᱟᱹᱞᱤᱧ ᱱᱤᱡᱮᱨ ᱠᱷᱚᱨᱪᱟ ᱱᱤᱭᱟᱹ ᱠᱷᱚᱱ ᱠᱷᱚᱱ ᱜᱮ ᱱᱟᱜ ᱞᱤᱧ ᱤᱭᱟᱹᱭᱮᱫ ᱠᱷᱟᱱ ᱱᱟᱜ ᱢᱟᱱᱮ ᱚᱰᱚᱠᱚᱜ ᱠᱟᱱ ᱛᱟᱹᱞᱤᱧᱟ᱾ ᱟᱨ ᱚᱲᱟᱜ ᱠᱚᱨᱮ ᱦᱚᱸ ᱛᱚ ᱦᱟᱜ ᱩᱱᱟᱹᱜ ᱟᱨᱚ ᱠᱚᱜ ᱵᱤᱱ ᱠᱚᱭ ᱠᱚᱣᱟ ᱦᱟᱸᱜ᱾ ᱥᱮ ᱵᱟᱝ ᱟᱨ ᱱᱤᱡᱮᱨᱟᱜ ᱠᱷᱚᱨᱪᱟ ᱱᱤᱡᱮ ᱜᱮ ᱚᱰᱚᱠ ᱞᱮᱠᱷᱟᱱ ᱜᱮ ᱱᱟᱯᱟᱭᱚᱜᱼᱟ᱾
ᱦᱮᱸ ᱪᱮᱫ ᱵᱤᱱ ᱞᱟᱹᱭᱮᱜᱼᱟ, ᱵᱟᱭ ᱟᱸᱡᱚᱢᱚᱜ ᱠᱟᱱ ᱛᱟᱵᱤᱱᱟ᱾
ᱢᱮᱱᱮᱫ ᱛᱟᱦᱮᱱᱟ᱾